ᱦᱮᱞᱳ
ᱦᱮᱞᱳ
ᱦᱮᱞᱳ
ᱦᱮᱸ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱦᱩᱸ ᱪᱮᱞᱮᱠᱟ ᱵᱮᱥ ᱵᱟᱲᱟᱜ ᱜᱮ?
ᱦᱳᱭ ᱵᱮᱥ ᱵᱮᱲᱟ ᱜᱮ ᱟᱵᱮᱱ ᱜᱮ ᱪᱮᱫ ᱞᱮᱠᱟ?
ᱦᱩᱸ ᱟᱞᱤᱧ ᱵᱮᱥ ᱜᱮ᱾
ᱚ ᱟᱪᱪᱷᱟ᱾
ᱟᱫᱚ ᱠᱤᱛᱩ ᱠᱚ ᱡᱚᱢ ᱵᱟᱲᱟ ᱦᱩᱭᱱᱟ?
ᱦᱮᱸ ᱠᱤᱫᱩᱵ ᱠᱚᱫᱚ ᱡᱚᱢ ᱵᱟᱲᱟ ᱦᱩᱭᱩ ᱱᱟ ᱟᱫᱚ ᱱᱤᱛᱚᱜ ᱛᱟᱞᱦᱮ ᱛᱮᱦᱮᱧ ᱢᱟ ᱛᱚ ᱟᱢᱵᱟᱵᱩᱛᱤ ᱛᱚ
ᱦᱩᱸ
ᱛᱟᱞᱮ ᱯᱤᱴᱷᱟᱹ ᱠᱚ ᱡᱚᱢ ᱵᱟᱲᱟ ᱠᱟᱛᱮᱫ ᱠᱫᱩᱜ ᱠᱚ ᱡᱚᱢ ᱵᱟᱲᱟ ᱠᱟᱛᱮᱫ ᱱᱚᱱᱛᱮ ᱵᱟᱭᱨᱮᱥᱮᱜ ᱩᱰᱩᱠ ᱦᱩᱭ ᱠᱟᱱᱟ
ᱚ
ᱫᱤᱭᱮ ᱛᱟᱞᱦᱮ ᱟᱵᱮᱱ ᱫᱚ ᱛᱟᱞᱦᱮ ᱵᱮᱱ ᱡᱚᱢ ᱠᱮᱫᱟ?
ᱟᱞᱤᱧ ᱫᱚ ᱟᱹᱣᱨᱤ ᱛᱷᱚᱲᱟ ᱟᱹᱣᱨᱤ ᱤᱥᱤᱱ ᱥᱟᱹᱛᱚᱜ ᱛᱟᱞᱮᱭᱟ
ᱚ ᱟᱣᱨᱤ ᱤᱥᱤᱱ ᱥᱟᱛ ᱚᱜ-ᱟ ᱵᱟᱝ
ᱦᱮᱸ ᱟᱫᱚ ᱛᱮᱦᱤᱧ ᱛᱷᱚᱲᱟ ᱠᱟᱹᱴᱤᱡ ᱵᱮᱥᱛᱚ ᱜᱮᱞᱤᱧ ᱛᱮᱦᱮᱸ ᱠᱟᱱᱟ ᱞᱤᱧ ᱛᱷᱚᱲᱟ ᱟᱫᱚ ᱱᱤᱛᱚᱜ ᱛᱷᱚᱲᱟ ᱯᱷᱤᱨᱤ ᱯᱷᱟᱠᱟ ᱧᱚᱜ ᱠᱟᱱᱟᱞᱤᱧ ᱛᱷᱚᱲᱟ ᱟᱫᱚ ᱢᱮᱱᱫᱟᱞᱤᱧ ᱵᱟᱦ ᱠᱚᱞ ᱵᱟᱲᱟ ᱞᱮᱜᱮ ᱛᱷᱚᱲᱟ ᱥᱮ ᱛᱚᱠᱷᱚᱱ ᱩᱱᱟᱹᱜ ᱢᱚᱡ ᱢᱟᱱᱮ ᱥᱩᱵᱤᱫᱟ ᱠᱚ ᱮᱢ ᱠᱟᱱᱟ ᱠᱚ ᱦᱮᱸ ᱥᱮ ᱵᱟᱝ
ᱦᱮᱸ ᱱᱮᱛᱮᱭᱚ ᱦᱚᱭᱛᱮᱧ ᱮᱴᱟᱜ ᱠᱤᱪᱷᱩ ᱫᱚ ᱵᱟᱝ ᱨᱮᱦᱚᱸᱦᱚᱭᱛᱚ ᱟᱵᱚᱣᱟᱜ ᱜᱮ ᱵᱷᱟᱹᱞᱟᱹᱭ ᱚᱜᱼᱟ ᱠᱟᱹᱴᱤᱡ ᱥᱟᱱᱛᱟᱲ ᱱᱤᱭᱟᱹ ᱟᱜ ᱥᱟᱱᱛᱟᱲ-ᱟᱜ ᱨᱚᱲ ᱜᱚᱞᱯᱷᱚ ᱠᱟᱹᱴᱤᱡ ᱢᱟᱱᱮ ᱮᱥᱯᱤᱴᱚᱜ ᱛᱟᱵᱚᱱᱟ ᱥᱮ ᱯᱟᱥᱱᱟᱜ ᱛᱟᱵᱚᱱᱟ ᱠᱟᱹᱴᱤᱡ ᱚᱱᱮ ᱚᱱᱟ ᱜᱮ
ᱟᱪᱷᱟ
ᱱᱤᱛ ᱛᱟᱞ ᱱᱤᱛ ᱫᱚ ᱛᱟᱦᱞᱮ ᱱᱟᱯᱟᱭ ᱵᱟᱲᱟᱭ ᱜᱮ? ᱥᱮ ᱪᱮᱫ
ᱦᱩᱸ ᱱᱟᱯᱟᱭ ᱜᱮ
ᱜᱚᱝᱠᱮ ᱢᱮᱱᱫᱟᱞᱤᱧ ᱛᱟᱦᱚᱞᱮ ᱚᱱᱟ ᱟᱯᱮ ᱚᱱᱟ ᱫᱷᱟᱨᱮ ᱫᱚ ᱵᱩᱨᱩ ᱠᱚᱫᱚ ᱢᱮᱱᱟᱜ ᱛᱟᱯᱮᱭᱟ ᱥᱮ ᱵᱟᱝ?
ᱦᱮᱸ
ᱢᱮᱱᱫᱟᱞᱤᱧ ᱵᱩᱜ ᱢᱟᱱᱮ ᱵᱤᱨ ᱵᱩᱨᱩ ᱫᱚ ᱢᱮᱱᱟᱜ ᱛᱟᱯᱮᱭᱟ ᱥᱮ ᱵᱟᱝ?
ᱵᱤᱨ ᱵᱩᱨᱩ ᱫᱚ ᱦᱮᱸ ᱩᱸ ᱱᱚᱛᱮ ᱫᱚ ᱵᱟᱹᱪᱩᱜᱼᱟ ᱥᱩᱨ ᱠᱚᱨᱮ ᱫᱚ ᱛᱷᱚᱲᱟ ᱪᱟᱞᱟᱣ ᱦᱩᱭᱩᱜᱼᱟ ᱥᱟᱺᱜᱤᱧ ᱥᱮᱫ ᱦᱩᱸ
ᱚ ᱢᱟᱱᱮ ᱥᱟᱺᱜᱤᱧ ᱧᱚᱜ ᱜᱮᱭᱟ ᱵᱟᱝ
ᱦᱮᱸ ᱟᱯᱮ ᱥᱮᱫ ᱫᱚ ᱵᱤᱨ ᱵᱩᱨᱩ ᱢᱮᱱᱟᱜᱼᱟ?
ᱦᱮᱸ ᱜᱚᱝᱠᱮ ᱟᱞᱮ ᱥᱮᱫ ᱫᱚ ᱟᱹᱰᱤ ᱰᱷᱮᱨ ᱜᱮ ᱵᱤᱨ ᱵᱩᱨᱩ ᱫᱚ ᱢᱮᱱᱟᱜᱼᱟ ᱟᱫᱚ ᱵᱤᱨ ᱵᱩᱨᱩ ᱢᱟᱱᱮ ᱢᱮᱱᱟᱜ ᱛᱮ ᱠᱟᱹᱴᱤᱡ ᱢᱚᱴᱟᱢᱩᱴᱤ ᱵᱮᱥ ᱵᱩᱡᱩᱜ ᱠᱟᱱᱟ ᱟᱨ ᱛᱟᱯᱚᱨᱮ ᱱᱚᱜ ᱚᱭ ᱥᱤᱛᱩᱝ ᱫᱤᱱ ᱢᱟᱛᱚ ᱱᱤᱦᱟᱹᱛᱤ ᱵᱤᱨ ᱵᱩᱨᱩ ᱛᱟᱦᱮᱸ ᱞᱮᱱᱠᱷᱟᱱ ᱢᱟᱛᱚ ᱟᱹᱰᱤ ᱜᱮ ᱱᱟᱯᱟᱭ-ᱚᱜ ᱛᱟᱵᱚᱱᱟ ᱥᱮ ᱩᱢᱩᱞ ᱥᱮ ᱟᱦᱚᱲ ᱟᱨ ᱚᱲᱟᱜ ᱠᱚᱨᱮᱱ ᱢᱟᱛᱚ ᱱᱟᱯᱟᱭ ᱢᱟ ᱵᱟᱝ ᱵᱩᱡᱩᱜᱼᱟ ᱛᱚ ᱦᱮᱞᱳ
ᱟᱪᱪᱷᱟ ᱠᱟᱹᱴᱤᱡ ᱵᱮ ᱵᱮᱠᱜᱨᱩᱱ ᱠᱷᱩ ᱠᱟᱱᱟ ᱥᱮ ᱪᱮᱫ?
ᱚᱠᱚᱭ ᱟᱹᱞᱤᱧ-ᱟᱜ?
ᱟᱞᱤᱧ-ᱟᱜ ᱟᱞᱤᱧ-ᱟᱜ
ᱵᱟᱝ-ᱟ ᱟᱵᱤᱱ-ᱟᱜ ᱫᱚ ᱵᱟᱝ ᱦᱤᱡᱩᱜ ᱠᱟᱱᱟ
ᱚ ᱟᱪᱪᱷᱟ ᱟᱪᱪᱷᱟ ᱴᱷᱤᱠ ᱠᱦᱤ ᱟᱵᱮᱱ ᱦᱚᱸ ᱴᱷᱤᱠᱜᱮ ᱥᱟᱯᱟ ᱜᱮ ᱦᱤᱡᱩᱜ ᱠᱟᱱᱟ, ᱦᱩᱸ
ᱱᱤᱭᱟᱹ ᱵᱤᱨ ᱵᱩᱨᱩ ᱠᱚ ᱢᱮᱱᱟᱜ ᱛᱮ ᱠᱟᱹᱴᱤᱡ ᱱᱟᱯᱟᱭ ᱵᱩᱡᱩᱜ ᱠᱟᱱᱟ ᱛᱟᱯᱚᱨᱮ ᱥᱤᱛᱩᱝ ᱫᱤᱱ ᱥᱮ ᱫᱟᱜᱽ ᱫᱟᱜᱽ ᱫᱤᱱ ᱫᱚ ᱵᱟᱝ ᱨᱮᱦᱚᱸ ᱥᱤᱛᱩᱝ ᱫᱤᱱ ᱫᱚ ᱟᱹᱰᱤ ᱡᱟᱭᱜᱮ ᱢᱟᱱᱮ ᱜᱚᱲᱚ ᱥᱚᱯᱚᱦᱚᱫ ᱞᱮᱠᱟ ᱫᱟᱨᱮ ᱠᱚ ᱛᱟᱦᱮᱱᱟ
ᱦᱳᱭ
ᱡᱟᱦᱟ ᱨᱮᱜᱮᱵᱮᱱ ᱪᱟᱞᱟᱜᱼᱟ ᱫᱩᱲᱩᱵ ᱫᱟᱲᱮᱭᱟᱜᱼᱟ ᱵᱮᱱ ᱩᱢᱩᱞ ᱨᱮ ᱦᱚᱜᱼᱳᱭ ᱛᱟᱦᱚᱞᱮ ᱜᱚᱝᱠᱮ ᱟᱹᱞᱤᱧ ᱞᱤᱧ ᱢᱮᱱᱫᱟ ᱡᱮ, ᱦᱮᱞᱳ᱾
ᱦᱩᱸ ᱦᱮᱸ ᱞᱟᱹᱭ ᱵᱮᱱ᱾
ᱦᱮᱸ ᱢᱮᱱᱫᱟᱞᱤᱧ ᱡᱮ ᱦᱚᱜᱼᱚᱭ ᱡᱮ ᱦᱚᱭ ᱛᱚ ᱱᱟ ᱟᱯᱮ ᱠᱚᱨᱮᱫ ᱫᱚ ᱵᱤᱨ ᱵᱩᱨᱩ ᱫᱚ ᱢᱮᱱᱟᱜᱼᱟ ᱠᱟᱹᱴᱤᱡ ᱥᱟᱺᱜᱤᱧ ᱜᱮᱭᱟ ᱦᱮᱸ ᱵᱟᱝ᱾ ᱱᱚᱜ ᱱᱟ ᱡᱮ ᱱᱚᱭ ᱵᱤᱨ ᱵᱩᱨᱩ ᱠᱚ ᱛᱟᱦᱮᱸ ᱠᱮᱛᱮᱫ ᱟᱵᱚ ᱱᱤᱛᱚᱜ ᱢᱟᱜ ᱮᱫᱟ ᱠᱚ ᱩᱱᱟᱹᱜ ᱰᱷᱮᱨ᱾ ᱛᱟᱦᱮᱞᱮ ᱪᱮᱫ ᱞᱮᱠᱟ ᱱᱚᱜ ᱱᱟ ᱵᱟᱨᱮ ᱛᱮᱫᱚ ᱡᱟᱦᱟᱱᱟᱜ ᱢᱟᱱᱮ ᱜᱟᱞᱚᱪ
ᱵᱤᱨ ᱵᱩᱨᱩ ᱫᱚ ᱦᱚᱜᱼᱚᱭ ᱡᱮ ᱵᱟᱨᱟᱜ ᱢᱟᱜ ᱵᱟᱲᱟᱭ ᱫᱟᱠᱚ ᱚᱱᱟ ᱜᱮᱛᱚ᱾
ᱦᱳᱭ᱾
ᱦᱮᱸ ᱢᱟᱜ ᱛᱚ ᱮᱵᱟᱨᱮ ᱚᱱᱮᱠ ᱡᱟᱭᱜᱟ ᱨᱮ ᱟᱸᱧᱡᱚᱢᱚᱜ ᱠᱟᱱᱟ ᱛᱚ ᱵᱤᱨ ᱵᱩᱨᱩ ᱠᱚᱠᱚ ᱢᱟᱜ ᱵᱟᱲᱟᱭ ᱫᱟᱠᱚ᱾ ᱛᱚ ᱤᱧ ᱫᱚᱞᱤᱧ ᱢᱮᱱᱟ ᱪᱮ ᱵᱤᱨ ᱵᱩᱨᱩ ᱫᱚ ᱵᱟᱝ ᱢᱟᱜ ᱜᱮ ᱴᱷᱤᱠᱠᱟ ᱩᱱᱟᱹᱜ ᱡᱚᱠᱷᱚᱱ ᱟᱨᱚ ᱥᱚᱢᱚᱛᱚᱞ ᱡᱟᱭᱜᱟ ᱡᱚᱠᱷᱚᱱ ᱢᱮᱱᱟᱜᱼᱟ᱾ ᱚᱱᱟ ᱠᱚᱨᱮ ᱜᱮ ᱤᱱᱰᱟᱥᱴᱨᱤ ᱥᱮ ᱡᱟᱦᱟᱱᱟᱜ ᱠᱩ ᱤᱭᱟᱹ ᱠᱩᱠᱩ ᱵᱮᱱᱟᱣ ᱢᱟ ᱪᱮᱫᱟᱜ ᱵᱤᱨ ᱵᱩᱨᱩ ᱠᱩ ᱠᱚ ᱢᱟᱜ ᱫᱟ ᱦᱮᱸ ᱵᱤᱨ ᱵᱩᱨᱩ ᱠᱚᱢ ᱡᱩᱫᱤ ᱠᱚ ᱢᱟᱜᱟ ᱵᱟᱝ ᱛᱚ ᱪᱤᱜ ᱦᱩᱭᱩᱜᱼᱟ ᱛᱤᱦᱤᱧ ᱡᱮ ᱱᱚᱜᱼᱚᱭ ᱢᱚᱣᱥᱚᱢ ᱢᱟᱱᱮ ᱟᱫᱚᱢ ᱠᱟ ᱨᱮ ᱢᱟᱱᱮ ᱥᱚᱴᱷᱤᱠ ᱥᱚᱢᱚᱭ ᱨᱮ ᱵᱟᱭ ᱫᱟᱜ ᱫᱟ᱾ ᱥᱮ ᱥᱚᱴᱷᱤᱠ ᱥᱚᱢᱚᱭ ᱨᱮ ᱦᱮᱸ ᱛᱚ ᱟᱨ ᱥᱤᱛᱩᱝ ᱦᱚᱸ ᱫᱚᱢᱮ ᱥᱤᱛᱩᱝ ᱠᱟᱱᱟ ᱟᱫᱚᱢ ᱡᱟᱭᱜᱟ ᱨᱮ᱾ ᱛᱚ ᱚᱱᱟ ᱠᱚ ᱚᱜᱼᱚᱭ ᱡᱮ ᱢᱳᱣᱥᱚᱢ ᱨᱮ ᱯᱚᱨᱤᱵᱚᱨᱛᱚᱱ ᱡᱟᱦᱟᱸ ᱦᱤᱡᱩᱜ ᱠᱟᱱᱟ ᱡᱟᱦᱟᱸ ᱞᱟᱦᱟ ᱛᱮᱫᱚ ᱚᱝᱠᱟ ᱫᱚ ᱵᱟᱝ ᱦᱩᱭᱩᱜ᱾ ᱦᱮᱸ ᱥᱮ ᱥᱮᱛ ᱛᱩᱝ ᱫᱚ ᱩᱱᱟᱹᱜ ᱫᱚ ᱵᱟᱭ ᱥᱤᱛᱩᱢ ᱮᱫ ᱛᱟᱦᱮᱱᱟ ᱟᱨ ᱫᱟᱜ ᱡᱟᱹᱲᱤ ᱦᱚᱸ ᱢᱟᱱᱮ ᱥᱚᱴᱷᱤᱠ ᱥᱚᱢᱚᱭ ᱨᱮ ᱫᱟᱜ ᱡᱟᱹᱲᱤ ᱦᱚᱸ ᱫᱟᱜ ᱵᱟᱲᱟᱭᱮᱜ ᱛᱟᱦᱮᱱᱟ ᱟᱫᱚ ᱚᱱᱟ ᱠᱚᱜᱤ ᱯᱚᱨᱤᱵᱚᱨᱛᱚᱱ ᱧᱮᱞᱚᱜ ᱠᱟᱱᱟ ᱟᱫᱚ ᱟᱹᱞᱤᱧ ᱫᱚᱞᱤ ᱢᱮᱱᱟ ᱡᱮ ᱡᱟᱦᱟᱸ ᱠᱩ ᱚᱱᱮᱠ ᱚᱱᱟ ᱠᱚ ᱠᱚᱨᱟᱣᱮᱜ ᱠᱩᱦᱚ ᱱᱩᱠᱩ ᱫᱚ ᱢᱟᱱᱮ ᱢᱟᱱᱮ ᱟᱵᱚ ᱟᱵᱚ ᱥᱟᱱᱟᱢ ᱦᱚᱲ ᱜᱮ ᱟᱵᱚ ᱢᱟᱹᱱᱢᱤ ᱡᱩᱫᱤ ᱢᱤᱫ ᱢᱤᱫ ᱥᱟᱶ ᱛᱮᱵᱚᱱ ᱡᱩᱫᱤ ᱵᱚᱱ ᱛᱟᱦᱮᱱᱟ ᱥᱮᱜᱽ, ᱥᱳᱵ ᱚᱲᱟᱜ ᱜᱮ ᱟᱞᱟᱫᱟ ᱟᱞᱟᱫᱟ ᱤᱭᱟᱹ ᱨᱮ ᱡᱟᱦᱟᱱᱟᱜ ᱤᱭᱟᱹ ᱠᱚᱨᱮ ᱯᱟᱹᱛᱭᱟᱹᱣ ᱢᱮᱱᱟᱜᱼᱟ ᱥᱮ ᱯᱟᱹᱛᱭᱟᱹᱣ ᱢᱮᱱᱟᱜᱼᱟ ᱯᱷᱤᱨ ᱢᱟᱱᱮ ᱥᱳᱵ ᱦᱚᱲᱟᱜ ᱟᱞᱟᱫᱟ ᱟᱞᱟᱫᱟ ᱵᱤᱪᱟᱨ ᱫᱷᱟᱨᱟ ᱢᱮᱱᱟᱜᱼᱟ ᱡᱮᱢᱚᱱ ᱠᱟᱹᱴᱩᱵ ᱥᱚᱵ ᱠᱟᱹᱴᱩᱵ ᱢᱤᱫ ᱥᱚᱢᱟᱱ ᱵᱟᱪᱩᱜᱼᱟ ᱥᱮ ᱮ ᱯᱮ ᱵᱤᱪᱟᱨ ᱫᱷᱟᱨᱟ ᱟᱞᱟᱫᱟ ᱟᱞᱟᱫᱟ ᱢᱮᱱᱟᱜ ᱛᱮᱦᱮᱱ ᱛᱮᱦᱮᱱ ᱛᱩᱞᱩᱡ ᱨᱮᱦᱚᱸ ᱟᱹᱞᱤᱧ ᱫᱚᱞᱮ ᱢᱮᱱᱟ ᱡᱮ ᱟᱵᱚ ᱢᱟᱹᱱᱢᱤ ᱛᱟᱞᱟ ᱨᱮ ᱢᱟᱹᱱᱣᱟᱜ ᱵᱤᱪ ᱨᱮ ᱡᱮ ᱩᱱᱤ ᱵᱟᱹᱧ ᱠᱩᱥᱤᱟᱭ ᱠᱟᱱᱟ ᱥᱮ ᱦᱟᱱᱤ ᱩᱱᱤ ᱨᱟᱹᱜᱮ ᱭᱟᱭ ᱠᱟᱹᱱᱟᱹᱧ ᱥᱮ ᱩᱱᱤ ᱨᱟᱹᱜᱤᱭᱟᱭ ᱠᱟᱱᱟ ᱥᱮ ᱱᱩᱭᱟᱜ ᱥᱤᱥᱴᱮᱢ ᱴᱷᱤᱠ ᱵᱟᱹᱧ ᱵᱩᱡ ᱫᱟ ᱥᱮ ᱚᱠᱟ ᱫᱚ ᱦᱩᱭ ᱩᱪᱤᱫ ᱵᱟᱹ ᱵᱟᱝ ᱠᱟᱱᱟ ᱟᱵᱚ ᱢᱟᱹᱱᱢᱤ-ᱢᱟᱹᱱᱢᱤ ᱡᱩᱫᱤ ᱵᱟᱵᱚᱱ ᱫᱩᱞᱟᱹᱲ ᱫᱚᱦᱚᱭᱟ ᱛᱟᱦᱚᱞᱮ ᱛᱚ ᱪᱮᱠᱟ ᱠᱟᱛᱮᱜ ᱱᱤᱭᱟᱹ ᱫᱷᱟᱹᱨᱛᱤ ᱨᱮᱵᱩᱱ ᱢᱚᱸᱡᱽ ᱛᱮᱵᱚᱱ ᱛᱮᱦᱮᱸ ᱫᱟᱲᱮᱭᱟᱜᱼᱟ᱾ ᱟᱨ ᱵᱟᱠᱷᱟᱡ ᱫᱚ ᱱᱚᱝᱠᱟ ᱜᱮ ᱠᱷᱚᱛᱤᱜᱼᱟ ᱟᱢᱟᱜ ᱟᱢᱟᱜ ᱯᱷᱟᱭᱫᱟ ᱜᱮ ᱛᱚ ᱦᱟᱹᱱᱤᱭᱟᱜ ᱠᱷᱚᱛᱤᱜᱼᱟ, ᱚᱱᱮ ᱮᱝᱠᱟ ᱵᱟᱠᱷᱟᱡ ᱪᱟᱹᱞᱩᱜᱼᱟ ᱮᱵᱟᱨᱮ ᱚᱝᱠᱟ ᱦᱳᱭ ᱦᱳᱭ ᱛᱮ ᱮ ᱟᱞᱮ ᱦᱤᱡᱩᱜ ᱠᱟᱱ ᱫᱤᱱ ᱨᱮ ᱪᱤᱠᱟᱹᱜᱼᱟ ᱢᱟᱱᱮ ᱢᱟᱱᱮ ᱟᱨᱚ ᱵᱟᱹᱲᱤᱡ ᱥᱮᱜ ᱜᱤ ᱪᱟᱞᱟᱜᱼᱟ᱾
ᱦᱮᱸ ᱟᱨᱚ ᱵᱟᱹᱲᱤᱡ ᱥᱮᱜ ᱜᱮ ᱪᱟᱞᱟᱜᱼᱟ᱾
ᱛᱚ ᱟᱵᱟᱱ ᱟ ᱟᱵᱮᱱ ᱟᱜ
ᱚᱱᱟ ᱠᱚᱫᱤᱥ ᱫᱚ ᱪᱤᱫ ᱛᱷᱚᱲᱟ ᱟᱵᱮᱱ ᱦᱚᱸ ᱠᱟᱹᱴᱤᱡ ᱞᱟᱹᱭ ᱵᱮᱱ᱾
ᱦᱮᱸ ᱟᱹᱞᱤᱧᱟᱜ ᱦᱩᱫᱤᱥ ᱛᱮᱫᱚ ᱟᱞᱮ ᱢᱟᱛᱚ ᱵᱤᱨ ᱵᱩᱨᱩ ᱟᱹᱛᱳ ᱫᱤᱥᱚᱢ ᱨᱮᱱ ᱦᱚᱲ ᱜᱮᱛᱚ᱾
ᱦᱩᱸ᱾
ᱟᱫᱚ ᱟᱞᱮᱭᱟᱜ ᱟᱹᱞᱤᱧᱟᱜ ᱢᱮᱱ ᱥᱮ ᱡᱟᱦᱟᱸ ᱟᱹᱞᱤᱧᱟᱜ ᱵᱩᱡᱽ ᱛᱮ᱾ ᱛᱚ ᱚᱱᱟ ᱞᱮᱠᱟᱛᱚ ᱢᱟᱱᱮ ᱟᱞᱮ, ᱟᱞᱮ ᱡᱟᱦᱟᱸ ᱢᱟᱱᱮ ᱱᱤᱭᱟᱹ ᱵᱤᱨ ᱵᱩᱨᱩ ᱫᱤᱥᱚᱢ ᱛᱟᱞᱟ ᱨᱮ ᱢᱮᱱᱟᱜ ᱞᱮᱭᱟ ᱱᱟᱦᱟᱜ ᱟᱞᱮ ᱠᱚ
ᱦᱩᱸ
ᱟᱫᱚ ᱟᱞᱮᱚ ᱚᱱᱟ ᱵᱤᱨ ᱵᱩᱨᱩ ᱪᱮᱛᱟᱱ ᱨᱮᱦᱚᱸ ᱢᱟᱱᱮ ᱟᱹᱰᱤ ᱰᱷᱮᱨ ᱰᱤᱯᱮᱱᱰ ᱛᱟᱞᱮᱭᱟ ᱟᱞᱮᱭᱟᱜ ᱢᱤᱫ ᱫᱤᱱ ᱨᱮᱱᱟᱜ ᱡᱤᱭᱚᱱ ᱠᱷᱟᱸᱰᱟᱣ ᱨᱮᱱᱟᱜ ᱦᱚᱸ᱾
ᱦᱩᱸ
ᱟᱫᱚ ᱡᱮᱢᱚᱱ ᱡᱮᱢᱚᱱ ᱱᱚᱜ ᱱᱚᱣᱟ ᱯᱟᱨᱠᱚᱢ ᱠᱚ ᱵᱮᱱᱟᱣ ᱜᱮ᱾
ᱦᱩᱸ
ᱟᱫᱚ ᱱᱚᱜᱼᱚᱭ ᱡᱮᱢᱚᱱ ᱦᱚᱭᱛᱚ, ᱵᱩᱨᱩ ᱨᱮ ᱡᱩᱫᱤ ᱫᱟᱨᱮ ᱡᱩᱫᱤ ᱵᱟᱵᱮᱱ ᱢᱟᱜᱟ, ᱫᱟᱨᱮ ᱢᱟᱜ ᱠᱟᱛᱮᱜ ᱜᱮ ᱛᱚ ᱱᱟᱜ ᱯᱟᱨ- ᱠᱚᱢ ᱠᱚᱫᱚ ᱡᱟᱦᱟᱸ ᱨᱮᱵᱚᱱ ᱡᱟᱹᱯᱤᱫᱟ ᱚᱱᱟ ᱠᱚᱫᱚ ᱵᱮᱱᱟᱣ ᱦᱩᱭᱩᱜᱼᱟ᱾
ᱵᱟ᱾
ᱦᱮᱸ ᱚᱱᱟᱛᱮ ᱟᱫᱚ ᱱᱚᱜ-ᱱᱟ ᱠᱚ ᱵᱮᱱᱟᱣ ᱞᱟᱹᱜᱤᱫ ᱛᱮᱦᱚᱸ ᱚᱱᱟ ᱠᱚ ᱢᱟᱜ ᱞᱟᱜᱟᱣ ᱞᱮᱭᱟ᱾
ᱦᱩᱸ
ᱟᱨ ᱛᱟᱯᱚᱨᱮ ᱮᱴᱟᱜ ᱠᱤᱪᱷᱩ ᱡᱮᱢᱚᱱ ᱤᱥᱤᱱ ᱵᱟᱥᱟᱝ ᱞᱟᱹᱜᱤᱫ ᱱᱚᱜᱼᱱᱟ ᱠᱚᱦᱚᱸ᱾
ᱦᱩᱸ
ᱚᱱᱟ ᱠᱚᱦᱚᱸ ᱵᱚᱦᱩᱛ ᱜᱟᱱ ᱜᱮ ᱥᱟᱦᱟᱡᱡᱚ ᱞᱮ ᱧᱟᱢᱟ᱾
ᱦᱳᱭ ᱦᱳᱭ᱾
ᱦᱳᱭ ᱛᱚ ᱚᱱᱮ ᱚᱱᱟ ᱞᱮᱠᱟᱛᱮ ᱢᱤᱫ ᱯᱚᱠᱠᱷᱮ ᱫᱚ ᱢᱟᱱᱮ ᱦᱤᱥᱟᱹᱵ ᱨᱮᱫᱚ ᱚᱵᱚᱥᱥᱳᱭ ᱱᱤᱭᱟᱹ ᱫᱚ ᱵᱟᱝ ᱠᱟᱱᱟ, ᱢᱟᱜ ᱨᱮᱱᱟᱜ ᱩᱪᱤᱛ ᱫᱚ ᱟᱫᱚ ᱚᱱᱮ ᱱᱤᱛᱚᱜ ᱟᱵᱚᱣᱟᱜ ᱫᱤᱱ ᱠᱷᱟᱸᱰᱟᱣ ᱞᱟᱹᱜᱤᱫ ᱛᱮ ᱟᱞᱮᱭᱟᱜ ᱱᱤᱛᱚᱜ ᱱᱤᱝᱠᱟᱹ ᱵᱮᱱᱟᱣ ᱟᱠᱟᱱ ᱛᱟᱞᱮᱭᱟ ᱚᱱᱟ ᱡᱩᱫᱤ ᱚᱸᱰᱮ ᱠᱷᱚᱱ ᱦᱚᱸ ᱡᱮᱢᱚᱱ ᱥᱟᱦᱟᱱ, ᱥᱟᱠᱟᱢ ᱡᱟ ᱡᱟᱵᱚᱛᱤᱭᱚ ᱥᱟᱠᱟᱢ ᱫᱚ ᱡᱮᱢᱚᱱ ᱟᱹᱠᱷᱨᱤᱧ ᱜᱟᱱᱚᱜ ᱛᱟᱞᱮᱭᱟ ᱚᱸᱰᱮ ᱠᱷᱚᱱᱟᱜ ᱵᱩᱨᱩ ᱠᱷᱚᱱ ᱟᱹᱜᱩ ᱠᱟᱛᱮᱫ, ᱚᱱᱠᱟᱜᱮ ᱟᱨᱚ ᱥᱟᱦᱟᱱ ᱦᱚᱸ ᱟᱹᱜᱩ ᱠᱟᱛᱮᱫ ᱥᱟᱦᱟᱱ ᱠᱚ ᱢᱟᱜ ᱠᱷᱟᱫᱤ ᱠᱟᱛᱮᱫ ᱥᱚᱢᱟᱱ ᱥᱚᱢᱟᱱ ᱵᱮᱱᱟᱣ ᱠᱟᱛᱮᱫ ᱚᱱᱟ ᱟᱨᱚ ᱵᱟᱡᱟᱨ ᱛᱮ ᱤᱫᱤᱠᱟᱛᱮᱫ ᱚᱱᱟ ᱟᱨᱚ ᱟᱹᱠᱷᱨᱤᱧ ᱜᱟᱱᱚᱜᱼᱟ᱾ ᱛᱚ ᱚᱸᱰᱮ ᱠᱷᱚᱱᱟᱜ ᱠᱤᱷᱩ ᱴᱟᱠᱟ ᱯᱚᱭᱥᱟ ᱩᱟ, ᱚᱸᱰᱮ ᱠᱷᱚᱱᱟᱜ ᱛᱟᱦᱚᱞᱮ ᱠᱤᱪᱷᱩ ᱜᱟᱱ ᱴᱟᱠᱟ ᱯᱚᱭᱥᱟ ᱩᱯᱟᱨᱡᱚᱱ ᱜᱟᱱᱚᱜ ᱠᱟᱱᱟ᱾
ᱦᱳᱭ
ᱛᱟᱦᱚᱞᱮ ᱱᱚᱜᱼᱱᱚᱝ ᱠᱟ ᱠᱟᱛᱮᱫ ᱜᱮ ᱟᱞᱮ ᱫᱚ, ᱡᱤᱭᱚᱱ ᱫᱚ ᱠᱷᱟᱸᱰᱟᱜ ᱠᱟᱱ ᱛᱟᱞᱮᱭᱟ ᱟᱞᱮ ᱢᱟᱱᱮ ᱟᱞᱮ ᱚᱱᱟ ᱵᱤᱨ ᱵᱩᱨᱩ, ᱫᱤᱥᱚᱢ ᱛᱟᱞᱟ ᱨᱮᱱ ᱦᱚᱲᱟᱜ ᱫᱚ᱾ ᱟᱫᱚ ᱢᱤᱫ ᱯᱚᱠᱠᱷᱮ ᱫᱚ, ᱠᱷᱟᱨᱟᱯ ᱦᱚᱸ ᱦᱩᱭᱩᱜ ᱠᱟᱱ ᱜᱮᱭᱟ ᱚᱱᱟ ᱠᱷᱟᱹᱛᱤᱨ ᱛᱮ ᱫᱟᱜ ᱡᱟᱹᱲᱤ ᱴᱷᱤᱠ ᱢᱚᱛᱚ ᱨᱮ ᱥᱳᱢᱚᱭ ᱨᱮ ᱵᱟᱝ ᱦᱩᱭᱩᱜ ᱠᱟᱱᱟ᱾
ᱦᱩᱸ
ᱡᱟ ᱡᱟᱦᱟᱸ ᱛᱤᱱᱟᱹᱜ ᱥᱩᱵᱩᱡ ᱫᱷᱟᱨ ᱡᱤᱵᱚᱱ ᱥᱩᱵᱩᱡ ᱫᱷᱟᱹᱨᱛᱤ ᱡᱟᱦᱟᱸ ᱞᱮᱠᱟ ᱵᱚᱱ ᱫᱚᱦᱚ ᱫᱟᱲᱮᱭᱟᱜᱼᱟ ᱩᱱᱟᱹᱜ ᱜᱮᱛᱚ ᱟᱵᱚᱣᱟᱜ ᱜᱮᱛᱚ ᱥᱩᱵᱤᱫᱷᱟ᱾
ᱵᱮ ᱚᱱᱮ ᱚᱱᱟ ᱞᱮᱠᱟᱛᱮ ᱟᱹᱞᱤᱧ ᱢᱟᱱᱮ ᱚᱱᱟ ᱡᱩᱫᱤ ᱦᱚᱭᱛᱳ ᱡᱩᱫᱤ, ᱵᱟᱞᱤᱧ ᱢᱟᱜᱟ ᱥᱮ ᱵᱟᱝ, ᱵᱟᱝᱵᱚᱱ ᱢᱟᱜᱟ᱾ ᱟᱫᱚ ᱚᱱᱟ ᱛᱮᱦᱚᱸ ᱱᱤᱡᱮᱨᱟᱜ ᱢᱟᱱᱮ ᱟᱹᱰᱤ ᱜᱟᱱ ᱠᱤᱪᱷᱩ ᱥᱚᱝᱠᱚᱴ ᱦᱩᱭᱩᱜ ᱠᱟᱱᱟ, ᱛᱟᱯᱚᱨᱮ ᱢᱟᱜ ᱨᱮᱦᱚᱸ ᱢᱤᱫᱴᱮᱱ ᱟᱵᱚᱣᱟᱜ ᱢᱤᱫᱴᱮᱱ ᱢᱟᱱᱮ, ᱢᱟᱱᱮ ᱟᱹᱰᱤ ᱞᱟᱹᱴᱩ ᱢᱤᱫᱴᱮᱱ ᱯᱨᱚᱵᱞᱮᱢ ᱯᱷᱮᱥ ᱦᱩᱭᱩᱜ ᱠᱟᱱ ᱛᱟᱵᱳᱱᱟ᱾
ᱦᱳᱭ ᱦᱳᱭ ᱚᱱᱟ ᱜᱮᱛᱚ ᱟᱵᱚ, ᱟᱵᱚ ᱮ ᱮᱠᱤ ᱯᱚᱨᱚᱥᱯᱚᱨ ᱢᱟᱱᱮ ᱟᱵᱩ ᱯᱨᱮᱢ ᱥᱮ ᱛᱮᱦᱮᱸ ᱦᱩᱭᱩᱜ ᱛᱟᱵᱚᱱᱟ, ᱫᱩᱞᱟᱹᱲ ᱛᱮ ᱛᱮᱦᱮᱸ ᱦᱩᱭᱩᱜ ᱛᱟᱵᱳᱱᱟ ᱦᱮᱸᱥᱮ, ᱢᱟᱹᱱᱢᱤ ᱢᱟᱹᱱᱢᱤ ᱜᱮ ᱡᱩᱫᱤ ᱵᱟᱢ ᱫᱩᱞᱟᱹᱲ ᱫᱚᱦᱚᱭᱟ ᱾ ᱦᱮᱸᱥᱮ ᱢᱮ ᱢᱮᱞ ᱡᱳᱞ ᱡᱩᱫᱤ ᱵᱟᱢ ᱫᱚᱦᱚᱭᱟ ᱛᱟᱦᱚᱞᱮ ᱪᱤᱠᱟᱛᱮ ᱱᱤᱛᱚᱜ ᱵᱷᱤᱛᱤᱨ ᱨᱮᱫᱚ ᱢᱚᱡᱽ ᱛᱮᱢ ᱛᱟᱦᱮᱸᱫᱟᱲᱮᱣᱟᱜᱼᱟ ᱾
ᱦᱩᱸ
ᱛᱚᱸ ᱟᱫᱚ ᱱᱩᱠᱩ ᱫᱚ ᱱᱮᱛᱟᱨ ᱫᱚ ᱮᱢᱚᱱ ᱦᱩᱭᱩ ᱟᱠᱟᱱᱟ ᱢᱟᱱᱮ ᱥᱟᱨᱛᱷᱚ ᱯᱚᱨ ᱞᱮᱠᱟ ᱾ ᱡᱮ ᱦᱮᱸ ᱦᱚᱲᱟᱜ ᱫᱚ ᱡᱟᱦᱟᱸ ᱞᱮᱠᱟ ᱜᱮ ᱤᱧᱟᱹᱜ ᱠᱷᱟᱹᱞᱤ ᱦᱳᱭ ᱾ ᱟᱫᱚ ᱠᱷᱮᱨ ᱟᱫᱚ ᱥᱚᱵᱲᱟᱜ ᱟᱞᱟᱫᱟ ᱟᱞᱟᱫᱟ ᱦᱩᱫᱤᱥ ᱢᱮᱱᱟᱜᱼᱟ ᱟᱞᱟᱫᱟ ᱟᱞᱟᱫᱟ ᱾ ᱦᱚᱲᱟᱜ ᱵᱤᱪᱟᱨ ᱢᱮᱱᱟᱜᱼᱟ ᱦᱮᱸ ᱟᱫᱚ ᱚᱱᱟᱜᱮ ᱵᱤᱨ ᱵᱩᱨᱩ ᱦᱚᱸ ᱛᱟᱦᱮᱸ ᱩᱪᱤᱛ ᱠᱟᱱᱟ ᱦᱮᱸᱥᱮ ᱵᱤᱨ ᱵᱩᱨᱩ ᱛᱟᱦᱮᱱᱟ ᱛᱚᱵᱮ ᱛᱚ ᱟᱵᱚ ᱦᱚᱸ ᱛᱷᱚᱲᱟ ᱢᱚᱸᱡᱽ ᱧᱚᱜ ᱢᱚᱸᱡᱽ ᱵᱚᱱ ᱢᱟᱱᱮ ᱢᱟᱱᱢᱤ ᱜᱮ ᱢᱚᱡᱽ ᱠᱚ ᱱᱟᱯᱟᱭ ᱠᱚ ᱵᱩᱡᱟ ᱠᱚ ᱾
ᱦᱳᱭ ᱱᱟᱯᱟᱭ ᱵᱚᱱ ᱵᱩᱡᱟ ᱟᱨ ᱥᱟᱶ ᱨᱮ ᱱᱟᱯᱟᱭ ᱨᱮᱵᱚᱱ ᱛᱟᱦᱮᱱᱟ ᱾ ᱱᱚᱜᱼᱚᱭ ᱡᱮᱢᱚᱱ ᱱᱤᱛᱚᱜ ᱱᱤᱛ ᱱᱤᱛᱚᱜ ᱜᱟᱱ ᱡᱮᱢᱚᱱ ᱢᱟᱱᱮ ᱱᱤᱛᱚᱜ ᱜᱮ ᱡᱮᱢᱚᱱ ᱟᱹᱰᱤ ᱜᱟᱱ ᱡᱟᱭᱜᱟ ᱨᱮ ᱥᱮ ᱱᱤᱭᱟᱹ ᱟᱞᱮ ᱠᱚᱨᱜ ᱦᱚᱸ ᱫᱚᱢᱮ ᱮᱠᱴᱟ ᱱᱟᱯᱟᱭᱛᱮ ᱫᱟᱜ ᱡᱟᱹᱲᱤ ᱵᱟᱹᱱᱩᱜᱼᱟ ᱛᱚ ᱱᱟᱯᱟᱭᱛᱮ ᱫᱟᱜ ᱡᱟᱹᱲᱤ ᱵᱟᱝ ᱠᱷᱟᱹᱛᱤᱨ ᱛᱮ ᱟ ᱟᱨᱚ ᱢᱤᱫ ᱢᱤᱫᱴᱮᱱ ᱠᱟᱹᱢᱤ ᱠᱚᱵᱚᱱ ᱞᱟᱦᱟ ᱫᱟᱲᱮᱭᱟᱜ ᱠᱟᱱᱟ ᱢᱮᱱᱫᱚ ᱮᱸ ᱦᱩᱲᱩ ᱨᱮᱱᱟᱜ ᱡᱟᱦᱟᱱᱟᱜ ᱵᱚᱱ ᱪᱟᱥᱟ ᱚᱱᱟ ᱵᱟᱵᱚᱱ ᱪᱟᱥ ᱫᱟᱲᱮᱭᱟᱜᱼᱟ ᱫᱟᱜ ᱡᱟᱹᱲᱤ ᱵᱟᱝᱠᱷᱟᱱ ᱾
ᱦᱩᱸ
ᱛᱟᱦᱚᱞᱮ ᱱᱤᱭᱟᱹ ᱠᱚᱦᱚᱸ ᱟᱵᱚᱣᱟᱜ ᱜᱮ ᱚᱥᱩᱵᱤᱫᱟ ᱦᱩᱭᱩᱜ ᱠᱟᱱ ᱛᱟᱵᱚᱱᱟ ᱾
ᱦᱳᱭ ᱦᱮᱸ
ᱦᱮᱸ
ᱚᱱᱟ ᱜᱮ
ᱦᱳᱭ ᱛᱟᱦᱚᱞᱮ ᱜᱚᱝᱠᱮ ᱟ ᱢᱟ ᱞᱟᱹᱭᱵᱮᱱ
ᱦᱮᱸ ᱢᱮᱱᱫᱟᱞᱤᱧ ᱡᱮ ᱦᱚᱼᱚ ᱢᱮᱱᱟ᱾ ᱛᱚ ᱟᱯᱮᱱᱟᱜ ᱢᱟᱱᱮ ᱟᱵᱮᱱᱟᱜ ᱦᱩᱫᱤᱥ ᱛᱮ?
ᱦᱳᱭ
ᱟᱵᱚ ᱰᱮᱞᱤ
ᱢᱟ ᱞᱟᱹᱭ ᱵᱮᱱ
ᱪᱮᱫ ᱞᱮᱠᱟ ᱵᱚᱱ ᱛᱟᱦᱮᱸ ᱞᱮᱱ ᱠᱷ ᱡᱚᱢ ᱧᱩ ᱞᱮᱠᱷᱷᱟ ᱟᱵᱚᱣᱟᱜ ᱦᱚᱲᱢᱚ ᱢᱚᱸᱡᱽ ᱛᱟᱦᱮᱱᱟ ᱛᱷᱚᱲᱟ ᱟᱵᱚ ᱠᱷᱟᱱ ᱥᱮ ᱦᱚᱲᱢᱚ ᱢᱚᱡᱽ ᱛᱟᱦᱮᱱᱟ ᱛᱷᱚᱲᱟ ᱟᱵᱮᱱ ᱞᱟᱹᱭ ᱵᱮᱱ ᱟᱵᱮᱱᱟᱜ
ᱢᱮᱱ ᱫᱚ ᱢᱚᱸᱡᱽ ᱨᱮᱵᱚᱱ ᱛᱟᱦᱮᱱᱟ ᱥᱟᱶ ᱨᱮ ᱵᱮᱥ ᱵᱚᱱ ᱛᱟᱦᱮᱱᱟ ᱵᱟᱝ ᱾
ᱦᱮᱸ ᱢᱟᱱᱮ ᱪᱮᱫ ᱞᱮᱠᱟ ᱡᱚᱢ ᱧᱩ ᱫᱚᱦᱚ ᱞᱮᱠᱷᱟᱡ ᱟᱵᱚᱣᱟᱜ ᱦᱚᱲᱢᱚ ᱢᱚᱸᱡᱽ ᱛᱟᱦᱮᱱᱟ ᱾
ᱟᱪᱪᱷᱟ ᱟᱪᱪᱷᱟ ᱛᱚ ᱱᱤᱭᱟᱹ ᱨᱮᱫᱚ ᱟᱹᱞᱤᱧ ᱦᱚᱭᱛᱳ ᱡᱟᱜᱮ ᱡᱟ ᱩᱰᱟᱝ ᱫᱚᱞᱤᱧ ᱨᱚᱲᱮᱫ ᱢᱮᱱᱠᱷᱟᱱ ᱚᱱᱟ ᱛᱟᱞᱟᱨᱮ ᱦᱳᱭᱛᱚ ᱵᱷᱩᱞ ᱦᱚᱸ ᱛᱟᱦᱮᱸ ᱫᱟᱲᱮᱭᱟᱜᱼᱟ ᱴᱷᱤᱠ ᱦᱚᱸ ᱛᱟᱦᱮᱸ ᱫᱟᱲᱮᱭᱟᱜᱼᱟ ᱚᱱᱟ ᱨᱮᱱᱟᱜ ᱜᱚᱞᱯᱚ ᱛᱟᱞᱟ ᱛᱮᱜᱮ ᱱᱟᱜ ᱥᱚᱞᱵᱷ ᱦᱩᱭᱩᱜᱭᱳᱼᱟ ᱾ ᱥᱮ ᱟᱵᱮᱱ ᱟᱨ ᱟᱹᱞᱤᱧ ᱛᱮᱜᱮ ᱱᱟᱦᱟᱜ ᱱᱤᱭᱟᱹ ᱥᱚᱞᱵᱷ ᱞᱟᱜᱟᱣ ᱟᱞᱤᱧᱟ ᱛᱚ᱾ ᱱᱤᱭᱟᱹ ᱫᱚ ᱟᱵᱚ ᱢᱟᱛᱚ ᱫᱚᱢᱮ ᱮᱠᱴᱟ ᱡᱮ ᱟᱹᱰᱤ ᱴᱟᱠᱟ ᱯᱚᱭᱥᱟᱣᱟᱱ ᱦᱚᱲ ᱠᱟᱱᱟ ᱵᱚᱱ ᱚᱱᱠᱟ ᱫᱚ ᱵᱟᱝ ᱠᱟᱱᱟ ᱵᱚᱱ ᱛᱚ?
ᱦᱳᱭ
ᱛᱚ ᱡᱟ ᱩᱰᱩᱝ ᱜᱮ ᱠᱩᱲᱟᱹᱜ ᱥᱮ ᱡᱟᱦᱟᱸ ᱩᱰᱟᱹᱝ ᱜᱮ ᱛᱟᱦᱮᱱ ᱚᱲᱟᱜ ᱨᱮ ᱡᱟᱦᱟᱸ ᱩᱰᱟᱝ ᱜᱮ ᱦᱩᱭᱩᱜ ᱛᱚ ᱚᱱᱮ ᱚᱱᱟ ᱠᱚᱜᱮ ᱥᱚᱴᱷᱤᱠ ᱥᱚᱢᱚᱭ ᱨᱮ ᱥᱚᱴᱷᱤᱠ ᱴᱟᱭᱤᱢ ᱨᱮ ᱡᱩᱫᱤ ᱚᱱᱟ ᱟᱵᱚ ᱵᱚᱱ ᱵᱮᱵᱚᱦᱟᱨ ᱫᱟᱲᱮᱭᱟᱜᱼᱟ ᱾ ᱮ ᱟᱢ ᱫᱚ ᱠᱟᱹᱴᱤᱡ ᱢᱟᱱᱮ ᱟᱹᱭᱤᱱ ᱠᱟᱹᱱᱩᱱ ᱛ ᱟ ᱵᱚᱱ ᱛᱟᱦᱮᱸ ᱫᱟᱲᱮᱭᱟᱜᱼᱟ ᱡᱮᱢᱚᱱ ᱥᱮᱛᱟᱜ ᱨᱮ᱾ ᱛᱚ ᱥᱳᱢᱳᱭ ᱩᱰᱩᱠ ᱠᱟᱛᱮᱜ ᱡᱩᱫᱤ ᱥᱮᱛᱟᱜ ᱨᱮ ᱦᱚᱭᱛᱳ ᱫᱟᱹᱲᱟᱜ ᱜᱮᱵᱮᱱ ᱩᱰᱩᱠᱮᱱᱟ ᱠᱟᱹᱴᱤᱡ᱾ ᱫᱟᱹᱲᱲᱟᱜ ᱠᱷᱚᱱ ᱦᱮᱡ ᱠᱟᱛᱮᱜ ᱫᱤ ᱭᱮ ᱡᱟᱜᱮ ᱵᱟᱢ ᱟᱵᱚ ᱫᱚ ᱫᱟᱜ ᱢᱟᱹᱲᱤ ᱡᱟᱦᱟᱸ ᱥᱟᱶᱨᱮ ᱡᱟᱦᱟᱸ